ᱨᱚᱲ ᱟᱡᱚᱢᱚᱜ
ᱦᱮᱸ ᱟᱡᱚᱢᱚᱜ ᱠᱟᱱᱟ ᱡᱚᱦᱟᱨ ᱜᱮ ᱪᱮᱫ ᱞᱮᱠᱟ ᱵᱮᱥ ᱵᱟᱲᱟ ᱜᱮ?
ᱦᱮᱸ ᱱᱤᱭᱟᱹ ᱜᱷᱟᱲᱤᱡ ᱫᱚ ᱵᱮᱥ ᱵᱟᱲᱟ ᱜᱮ᱾ᱟᱫᱚ ᱟᱢᱜᱮ ᱚᱠᱟ ᱞᱮᱠᱟ?
ᱦᱮᱸ ᱟᱞᱮ ᱦᱚᱸ ᱵᱮᱥ ᱵᱟᱲᱟ ᱜᱮ᱾
ᱵᱮᱥ ᱵᱟᱲᱟ ᱜᱮ ᱵᱟᱝ ᱟᱫᱚ ᱛᱟᱦᱞᱮ ᱡᱚᱢ ᱵᱟᱲᱟ ᱠᱚ ᱦᱳᱭ ᱱᱟᱥᱮ ᱵᱟᱝ?
ᱡᱚᱢ ᱵᱟᱲᱟ ᱠᱚᱫᱚ ᱦᱮᱸ ᱦᱳᱭ ᱠᱟᱱᱟ᱾ ᱫᱚ ᱟᱹᱰᱤ ᱨᱮᱜᱮ ᱫᱚᱢᱮ ᱪᱷᱟᱲ ᱜᱮ ᱟᱯᱮ ᱯᱮ ᱡᱚᱢ ᱠᱮᱫᱟ ᱥᱮ ᱟᱣᱨᱤ?
ᱦᱮᱸ ᱟᱞᱮ ᱦᱚᱸ ᱡᱚᱢ ᱵᱟᱲᱟ ᱠᱟᱛᱮ ᱱᱚᱜᱚᱭ ᱡᱤᱨᱟᱹᱣ ᱵᱟᱲᱟ ᱦᱩᱭ ᱠᱟᱱᱟ ᱡᱚᱢ ᱵᱟᱲᱟ ᱦᱩᱸᱦᱩᱸ ᱪᱮᱫ ᱠᱷ ᱞᱟᱜᱮ ᱡ ᱛᱚ
ᱦᱚ ᱛᱷᱚᱲᱟ ᱚᱱᱟᱧ ᱞᱤᱱ ᱚᱯᱷ ᱨᱮᱜᱮ᱾ ᱦᱮᱸ ᱪᱮᱫ ᱢᱮᱱᱫᱟ?
ᱤᱧ ᱫᱚ ᱠᱷᱟᱱᱤᱠ ᱠᱷᱚᱱ ᱢᱟᱲᱟᱝ ᱜᱮ ᱡᱚᱢ ᱵᱟᱲᱟ ᱦᱳᱭᱱᱟ
ᱚ
ᱱᱤᱡᱮ ᱠᱚ ᱡᱚᱢ ᱵᱟᱲᱟ ᱦᱳᱭ ᱱᱟ ᱛᱚᱸ ᱨᱮᱜᱮᱡ ᱠᱟᱱᱟ ᱮᱱᱟᱱ ᱵᱟᱝ ᱡᱚᱢ ᱦᱩᱭ ᱞᱮᱱ ᱛᱟᱦᱮᱱ ᱛᱟᱨᱟᱥᱤᱧ ᱵᱮᱲᱟ᱾ ᱱᱟᱥᱮ ᱠᱟᱹᱴᱤᱡ ᱟᱨ ᱟᱫᱚ ᱠᱟᱞᱮ ᱪᱟᱞᱟᱣ ᱦᱩᱭ ᱞᱮᱱᱟ ᱳ ᱴᱨᱮᱱ ᱛᱮ ᱞᱮᱴ ᱦᱳᱭ ᱱᱟ ᱛᱚ ᱟᱫᱚ ᱴᱨᱮᱱ ᱨᱮᱦᱚᱸ ᱡᱚᱢ ᱵᱟᱝ ᱥᱟᱱᱟ ᱠᱟᱱᱟ ᱟᱫᱚ ᱡᱚᱢ ᱦᱩᱭᱩᱜᱼᱟ ᱟᱫᱚ ᱮᱱᱛᱮ ᱨᱮᱦᱚᱸ ᱦᱳᱴᱮᱞ ᱨᱮ ᱡᱚᱢ ᱦᱩᱭᱱᱟ ᱫᱚ ᱠᱟᱹᱴᱤᱡ ᱚᱱᱟ ᱫᱚ ᱯᱤᱥ ᱛᱟᱲᱟᱛᱟᱲᱤ ᱜᱮ ᱡᱚᱢ ᱦᱩᱭᱩᱜ
ᱦᱳᱭ ᱦᱳᱭ ᱛᱚᱵᱮ ᱟᱫᱚ ᱦᱩᱸ
ᱥᱤᱫᱩ ᱠᱟᱹᱱᱩ ᱠᱚ ᱢᱟᱱᱮ ᱥᱟᱯᱲᱟᱣ ᱮᱦᱚᱵ ᱱᱟ ᱥᱤᱫᱩ ᱠᱟᱹᱱᱩ ᱦᱩᱞ ᱢᱟᱦᱟ ᱢᱟᱱᱟᱣ ᱨᱮᱭᱟᱜ
ᱦᱮᱸ ᱱᱚᱛᱮ ᱱᱚᱣᱟ ᱨᱮᱱᱟᱜ ᱵᱷᱟᱜᱮ ᱜᱮ ᱪᱟᱞᱟᱜ ᱠᱟᱱᱟ ᱱᱚᱣᱟ ᱜᱮ ᱜᱟᱯᱟᱞᱢᱟᱨᱟᱣ ᱠᱚ ᱪᱟᱞᱟᱜ ᱠᱟᱱᱟ ᱞᱮ ᱟᱛᱳ ᱠᱚᱨᱮ ᱫᱚ ᱟᱫᱚ ᱚ ᱟᱛᱩ ᱠᱚᱨᱮ ᱱᱚᱣᱟ ᱜᱮ ᱞᱤᱭᱟᱹ ᱜᱟᱞ ᱢᱟᱞᱟ ᱜᱟᱞᱢᱟᱨᱟᱣ ᱦᱩᱭᱩᱜ ᱠᱟᱱᱟ ᱥᱮ ᱵᱟᱝ?
ᱦᱳᱭ
ᱦᱳᱭᱳᱜ ᱠᱟᱱ ᱜᱮᱭᱟ ᱵᱟᱝ
ᱦᱩᱸ
ᱫᱤᱧ ᱱᱚᱣᱟ ᱱᱤᱭᱮ ᱜᱟᱞᱢᱟᱨᱟᱣ ᱠᱚ ᱦᱩᱭᱩᱜ ᱠᱟᱱᱟ ᱥᱮ ᱵᱟᱝ ᱛᱟᱦᱚᱞᱮ ᱟᱹᱛᱩ ᱠᱚᱨᱮ?
ᱜᱟᱞᱢᱟᱨᱟᱣ ᱠᱚᱫᱚ ᱟᱹᱣᱨᱤ ᱮᱦᱚᱵᱚᱜᱼᱟ ᱮᱠᱷᱚᱱ ᱦᱟᱸᱜ ᱟᱨ ᱦᱟᱸᱜ ᱟᱨ ᱵᱟᱨᱯᱮ ᱫᱤᱱ ᱯᱚᱨ ᱯᱟᱨᱚᱢ ᱟᱠᱟᱱ ᱥᱮ ᱟᱫᱚ ᱦᱟᱸᱜ ᱜᱟᱞᱢᱟᱨᱟᱣ ᱦᱩᱭᱩᱜᱼᱟ ᱦᱟᱸᱜ
ᱟᱪᱪᱷᱟ ᱟᱪᱪᱷᱟ
ᱟᱫᱚ ᱦᱩᱞ ᱢᱟᱦᱟ ᱨᱮᱛᱚ ᱩᱱᱟᱹᱜ ᱠᱤᱪᱷᱩ ᱫᱚ ᱥᱟᱯᱲᱟᱣ ᱨᱮᱱᱟᱜ ᱛᱚ ᱵᱟᱝ ᱛᱟᱦᱮᱱᱟ ᱠᱷᱟᱹᱞᱤ ᱚᱰᱮ ᱜᱚᱰᱟ ᱠᱚᱦᱚᱸ ᱥᱟᱯᱷᱟ ᱜᱮᱭᱟ ᱠᱟᱨᱚᱱ ᱠᱷᱮᱞ ᱟᱠᱚ ᱥᱟᱨᱟ ᱫᱤᱱ ᱯᱨᱚᱛᱮᱠ ᱫᱤᱱ ᱜᱮ
ᱟᱪᱪᱷᱟ ᱟᱪᱪᱷᱟ
ᱦᱮᱸ ᱚᱱᱟ ᱛᱮᱫᱚ ᱟᱫᱚ ᱥᱟᱯ ᱯᱟᱢ
ᱛᱟᱦᱚᱞᱮ ᱟᱯᱮ ᱠᱤ ᱚᱱᱠᱟ ᱡᱟᱦᱱᱟᱜ ᱦᱟᱜ ᱦᱮᱯᱲᱟᱣ ᱠᱚᱯᱮ ᱫᱚᱦᱚᱭ ᱜᱮᱭᱟ ᱥᱮ ᱵᱟᱝ
ᱦᱮᱸ ᱦᱮᱸ ᱡᱟᱦᱟᱸᱱᱟᱜ ᱤᱭᱟᱹ ᱠᱚᱫᱚ ᱱᱟᱭᱤᱴ ᱯᱨᱳᱜᱨᱟᱢ ᱠᱚᱫᱚ ᱵᱟᱝ ᱛᱟᱦᱮᱱᱟ ᱟᱫᱚ ᱚᱱᱟ ᱤᱭᱟᱹ ᱛᱟᱦᱮᱱᱟ ᱵᱚᱞ ᱮᱱᱮᱡ ᱠᱚ ᱛᱟᱦᱮᱱᱟ
ᱟᱪᱤ
ᱟᱸᱻ ᱨᱮ ᱮᱢᱱᱤ ᱠᱤᱪᱷᱩ ᱵᱤᱥᱮᱥ ᱠᱤᱪᱷᱩ ᱫᱚ ᱵᱟᱝ ᱛᱟᱦᱮᱱᱟ, ᱚᱱᱟ ᱥᱮᱛᱟᱜ ᱠᱷᱚᱡ ᱟᱹᱭᱩᱵ ᱫᱷᱟᱹᱵᱤᱡ ᱵᱚᱞ ᱮᱱᱮᱡ ᱠᱚᱜᱮ ᱛᱟᱦᱮᱱᱟ ᱚᱱᱟ ᱟᱻ ᱡᱟᱦᱟᱸ ᱥᱟᱱᱛᱟᱲᱟᱜ ᱡᱟᱦᱟᱸ ᱦᱩᱞ ᱢᱟᱦᱟ ᱫᱤᱱ ᱡᱟᱦᱟᱸ ᱯᱩᱡᱟᱹ ᱯᱩᱡᱟᱹ ᱠᱚ ᱡᱟᱦᱟᱸ ᱤᱭᱟᱹ ᱠᱟᱱᱟ ᱚᱱᱟ ᱠᱚ ᱠᱚᱨᱟᱣ ᱵᱟᱲᱟ ᱠᱟᱛᱮ ᱫᱚ ᱵᱚᱞ ᱮᱱᱮᱡᱼᱟ᱾ ᱦᱩᱸ
ᱮᱠᱟᱞ ᱮᱠᱟᱞ, ᱟᱞᱮ ᱫᱚ ᱦᱮᱸ, ᱱᱟᱥᱮ ᱮᱠᱴᱟ ᱫᱚ ᱛᱟᱦᱮᱱ ᱜᱮᱭᱟ ᱩᱸᱼᱼ ᱫᱚ ᱱᱚᱝᱠᱟ ᱛᱟᱦᱮᱱᱟ ᱦᱩᱰᱤᱧ ᱠᱚᱲᱟ ᱠᱩᱲᱤ ᱠᱚ ᱥᱮ ᱦᱩᱰᱤᱧ ᱢᱟᱹᱭ ᱵᱟᱹᱵᱩ ᱛᱟᱠᱚ ᱞᱟᱹᱜᱤᱫ ᱦᱚᱸ, ᱡᱩᱣᱟᱹᱱ ᱠᱚ ᱞᱟᱹᱜᱤᱫ ᱥᱟᱱᱟᱢ ᱠᱚ ᱞᱟᱹᱜᱤᱫ ᱠᱩᱭᱤᱡᱽ ᱮᱸ ᱛᱟᱦᱮᱱᱟ ᱱᱚᱝᱠᱟᱱᱟᱜ ᱜᱮ ᱡᱟᱛᱮ ᱡᱟᱦᱟᱸ ᱫᱚ ᱦᱩᱞ ᱢᱟᱦᱟ ᱤᱫᱤ ᱠᱟᱛᱮ ᱟᱹᱰᱤ ᱠᱤᱪᱷᱩ ᱵᱟᱲᱟᱭ ᱛᱮᱱᱟᱜ ᱚᱸᱰᱮ ᱛᱟᱦᱮᱱᱟ᱾ ᱚᱱᱠᱟᱱᱟᱜ ᱠᱩᱭᱤᱡᱽ ᱛᱟᱞᱟᱛᱮ ᱚᱸᱰᱮ ᱞᱟᱹᱭ ᱥᱚᱫᱚᱨ ᱦᱩᱭᱩᱜᱼᱟ ᱟᱨᱠᱤ ᱚᱱᱠᱟᱱᱟᱜ᱾ ᱠᱩᱠᱞᱤ ᱠᱚ ᱛᱟᱦᱮᱱ ᱜᱮᱭᱟ ᱚᱱᱟᱯᱚᱨᱮ ᱟᱨ ᱚᱱᱟ ᱢᱟᱲᱟᱝ ᱨᱮᱢᱟ ᱵᱚᱸᱜᱟ ᱵᱩᱨᱩ ᱛᱟᱞᱟ ᱛᱮᱜᱮ ᱡᱟᱦᱟᱸ ᱦᱩᱞ ᱢᱟᱦᱟ ᱚᱱᱟ ᱫᱚ ᱱᱚᱰᱮ ᱟᱞᱮ ᱟᱹᱛᱩ ᱨᱮᱜᱮᱞᱮ ᱢᱟᱱᱟᱣ ᱜᱮᱭᱟ ᱛᱚ ᱟᱫᱚ ᱟᱯᱮ ᱚᱸᱰᱮ ᱫᱚ ᱪᱮᱫ ᱞᱮᱠᱟ? ᱢᱟᱱᱮ ᱮᱸ, ᱪᱤᱛᱟᱹᱨ ᱨᱮ ᱡᱟᱦᱟᱸ ᱥᱮ ᱢᱩᱴᱷᱟᱹᱱ ᱢᱮᱱᱟᱜ ᱠᱟᱫᱟ? ᱚᱱᱟ ᱠᱚ ᱟᱲᱟᱞᱟᱯᱮ? ᱵᱟᱦᱟ ᱢᱟᱞᱟ ᱥᱮ ᱵᱚᱸᱜᱟ ᱵᱩᱨᱩ ᱛᱟᱞᱟ ᱛᱮᱯᱮ ᱦᱩᱞ ᱢᱟᱦᱟ ᱯᱮ ᱢᱟᱱᱟᱣᱟ?
ᱦᱮᱸ, ᱢᱟᱱᱮ ᱩᱱᱟᱹᱜ ᱫᱚ ᱤᱭᱟᱹ ᱤᱭᱟᱹ ᱵᱷᱟᱵᱽ ᱫᱚ ᱵᱟᱝ ᱠᱚ ᱠᱚᱨᱟᱣᱟ ᱱᱚᱛᱮ ᱫᱚ, ᱦᱮᱸ ᱛᱮᱫᱚ ᱦᱮᱸ ᱩᱱᱟᱹᱜ ᱟᱫᱚ ᱟᱥᱚᱞᱮ ᱩᱱᱟᱹᱜ ᱦᱚᱸᱛᱚ ᱥᱮᱨᱚᱠᱚᱢ ᱞᱟᱦᱟᱛᱮᱱ ᱠᱚ ᱩᱱᱠᱩ ᱦᱟᱯᱲᱟᱢ ᱠᱚᱫᱚ ᱵᱟᱹᱪᱩᱜ ᱠᱚᱣᱟ ᱥᱮ
ᱦᱮᱸ
ᱦᱮᱸ ᱩᱱᱟᱹᱜ ᱯᱤᱞ ᱴᱟᱭᱤᱯ ᱜᱮᱠᱚ ᱢᱟᱱᱮ ᱯᱟᱨᱚᱢ ᱠᱮᱫ ᱜᱮ ᱡᱟᱦᱟᱸ ᱛᱤᱱᱟᱹᱜ ᱵᱟᱲᱟᱭ ᱢᱮᱱᱟᱜᱼᱟ᱾
ᱦᱮ
ᱦᱩᱸ
ᱦᱮᱸ ᱚᱱᱟᱢᱟ ᱠᱟᱛᱷᱟ ᱱᱟᱦᱟᱜ ᱫᱚ ᱧᱮᱞᱚᱜ ᱠᱟᱱᱟ ᱡᱮ ᱮᱢᱚᱱ ᱠᱟᱹᱢᱤ ᱨᱮ ᱵᱮᱥᱛᱚ ᱧᱚᱜ ᱠᱟᱱᱟ ᱢᱟᱹᱱᱢᱤ ᱡᱮᱱᱚ ᱱᱚᱜ-ᱚ ᱱᱟ ᱢᱤᱫᱴᱟᱝ ᱫᱤᱱ ᱨᱮ ᱡᱟᱹᱱᱤᱡ ᱠᱟᱹᱢᱤ ᱵᱟᱝ ᱪᱟᱞᱟᱣ ᱞᱮᱠᱷᱟᱱ ᱡᱟᱹᱱᱤᱡ ᱫᱚ ᱪᱮᱫ ᱪᱤᱠᱟᱹᱜ ᱛᱟᱠᱚ ᱪᱚ ᱠᱤ ᱡᱟᱹᱱᱤ ᱟᱨ ᱧᱮᱞ ᱦᱩᱭᱩᱜ ᱠᱟᱱᱟ ᱡᱮ ᱱᱚᱣᱟ ᱨᱮ ᱚᱠᱛᱚ ᱵᱟᱝᱠᱚ ᱮᱢᱮᱫ ᱛᱟᱵᱚᱱᱟ ᱛᱚ ᱩᱱᱠᱩ ᱵᱟᱠᱷᱨᱟ ᱛᱮ ᱟᱢ ᱪᱮᱫ ᱞᱟᱹᱭ ᱥᱟᱱᱟᱭᱮᱫ ᱢᱮᱭᱟ?
ᱦᱮᱸ ᱚᱠᱛᱚ ᱢᱟ ᱮᱢ ᱩᱪᱤᱛ ᱠᱟᱱᱜᱮ ᱚᱱᱟ ᱫᱤᱱ, ᱮᱵᱟᱨᱮ ᱡᱩᱫᱤ ᱥᱟᱱᱛᱟᱞ ᱟᱵᱩ ᱥᱟᱱᱛᱷᱟᱞ ᱠᱚᱣᱟᱜ ᱡᱩᱫᱤ ᱠᱟᱱᱟ ᱚᱱᱟ ᱩᱱᱟᱹᱜ ᱢᱟᱱᱮ ᱩᱱᱟᱹᱜ ᱵᱷᱟᱹᱜᱤ ᱫᱤᱱ ᱡᱟᱦᱟᱸ ᱚᱱᱟ ᱫᱤᱱ ᱡᱚ ᱡᱮ ᱩᱱᱠᱤᱱ ᱠᱤᱱ ᱢᱟᱱᱮ ᱡᱤᱣᱤ ᱠᱤᱱ ᱟᱞᱟᱭ ᱞᱮᱫᱟ ᱥᱮ
ᱦᱮᱸ ᱫᱤᱱ ᱦᱤᱥᱟᱹᱵᱽ ᱛᱮ ᱡᱟᱦᱟᱸ ᱦᱩᱞ ᱵᱩᱱ ᱢᱟᱱᱟᱣ ᱮᱫᱟ᱾ ᱛᱚ ᱚᱱᱟ ᱫᱚ ᱠᱟᱹᱴᱤᱡ ᱛᱷᱚᱲᱟ ᱡᱩᱫᱤ ᱚᱱᱟ ᱠᱚᱨᱮ ᱡᱩᱫᱤ ᱵᱟᱢ ᱛᱟᱸᱦᱮᱱᱟ ᱞᱟᱹᱴᱩ ᱦᱚᱲ ᱠᱚᱜᱮ, ᱛᱚ ᱱᱤᱛᱚᱜ ᱞᱟᱦᱟ ᱡᱟᱦᱟᱸᱭ ᱱᱟᱣᱟ ᱡᱮᱱᱟᱨᱮᱥᱚᱱ ᱠᱚ ᱦᱤᱡᱩᱜ ᱠᱟᱱᱟ ᱠᱚ ᱥᱮ ᱱᱟᱣᱟ ᱦᱤᱡᱩᱜ ᱢᱟᱱᱮᱻ, ᱢᱟᱱᱮ ᱱᱤᱭᱟᱹ ᱯᱚᱨ ᱡᱟᱦᱟᱸᱭ ᱠᱚ ᱦᱟᱨᱟᱜ ᱠᱟᱱᱟ ᱜᱤᱫᱽᱨᱟᱹ ᱠᱚ ᱩᱱᱠᱩ ᱫᱚ ᱪᱤᱠᱟ ᱠᱟᱛᱮ ᱠᱚ ᱥᱮᱬᱟᱭᱟ ᱦᱮᱸ ᱥᱮ ᱵᱟᱝ ᱩᱱᱠᱩ ᱫᱚ ᱞᱟᱹᱴᱩ ᱦᱚᱲ ᱴᱷᱮᱡ ᱠᱷᱚᱡ ᱜᱮ ᱛᱚ ᱩᱱᱠᱩ ᱠᱚ ᱥᱮᱲᱟᱭᱟ᱾
ᱮᱯᱚᱨᱮ, ᱦᱮᱸ ᱚᱱᱟᱛᱮ ᱚᱱᱟ ᱠᱚ ᱚᱱᱟ ᱠᱚᱨᱮ ᱫᱚ ᱡᱚᱨᱩᱨᱤ ᱠᱟᱱ ᱜᱮ ᱮᱵᱟᱨᱮ ᱱᱮᱛᱟᱨ ᱠᱚ ᱜᱤᱫᱽᱨᱟᱹ ᱯᱷᱳᱱ ᱨᱮ ᱵᱮᱥᱛᱚ᱾ᱦᱮᱸ ᱯᱷᱳᱱ ᱨᱮ ᱜᱮᱢ ᱫᱚᱠᱚ ᱮᱱᱮᱡᱟ ᱫᱚᱢᱮ ᱮᱵᱟᱨᱮ ᱩᱱᱠᱩ ᱜᱤᱫᱽᱨᱟᱹ ᱛᱚ ᱟᱠᱩ ᱱᱤᱡᱮᱛᱮᱫᱚ ᱵᱟᱝᱠᱩ ᱮ ᱢᱟᱱᱮ ᱫᱩᱲᱩᱵ ᱯᱟᱱᱛᱮᱜ ᱠᱟᱱᱟ ᱥᱮ ᱦᱟᱯᱲᱟᱢ ᱠᱚᱴᱮ ᱥᱮ ᱞᱟᱹᱴᱩ ᱦᱚᱲ ᱛᱟᱠᱚ ᱴᱷᱮᱜ ᱮᱵᱟᱨᱮ ᱞᱟᱹᱴᱷᱩ ᱦᱚᱲ ᱜᱮ ᱡᱚᱫᱤ ᱛᱷᱚᱲᱟ ᱩᱱᱠᱩ ᱜᱤᱫᱽᱨᱟᱹ ᱴᱷᱮᱱ ᱵᱚᱱ ᱡᱩᱫᱤ ᱵᱚᱱ ᱥᱩᱨᱩᱜᱼᱟ ᱛᱟᱦᱚᱞᱮ ᱠᱷᱟᱱ ᱡᱮ ᱢᱤᱫᱴᱮᱱ ᱵᱷᱟᱹᱜᱮᱭᱟ᱾ ᱛᱚ ᱚᱱᱟ ᱫᱤᱱ ᱦᱚᱸ ᱚᱱᱟ ᱫᱤᱱ ᱡᱩᱫᱤ ᱡᱟᱦᱟᱸ ᱠᱚᱨᱮ ᱠᱟᱹᱢᱤ ᱠᱚ ᱡᱩᱫᱤ ᱢᱮᱱᱟᱜᱼᱟ ᱚᱱᱟ ᱪᱷᱩᱴᱤ ᱦᱟᱛᱟᱣ ᱠᱟᱛᱮ ᱡᱚᱫᱤ ᱚᱱᱟ ᱠᱚᱨᱮ ᱥᱮᱞᱮᱫ ᱡᱚᱫᱤ ᱛᱟᱸᱦᱮᱱᱟ ᱦᱮᱸ ᱫᱚ ᱛᱟᱦᱞᱮ ᱢᱤᱫᱴᱮᱱ ᱩᱱᱠᱩ ᱦᱤᱡᱩᱜ ᱠᱟᱱ ᱫᱤᱱᱨᱮ ᱩᱱᱠᱩ ᱞᱟᱹᱜᱤᱫ ᱢᱤᱫᱴᱮᱱ ᱫᱚᱢᱮ ᱞᱟᱹᱴᱩ ᱥᱤᱠᱷᱱᱟᱹᱛ ᱨᱮᱭᱟᱜ ᱤᱭᱟᱹ ᱦᱤᱡᱩᱜᱼᱟ᱾ ᱛᱟᱦᱮᱞᱮ ᱠᱩ ᱥᱤᱠᱷᱱᱟᱹᱛ ᱫᱟᱲᱮᱭᱟᱜ ᱟᱠᱩ᱾
ᱟᱫᱚ ᱤᱧᱫᱩᱧ ᱞᱟᱹᱭᱟ ᱱᱚᱜᱼᱚᱭ ᱡᱮᱢᱚᱱ ᱞᱟᱹᱭ ᱠᱮᱜᱼᱟ ᱡᱮ ᱢᱚᱸᱡᱽ ᱡᱮᱸ ᱡᱟᱸᱦᱟ ᱠᱟᱹᱢᱤ ᱠᱚ ᱠᱟᱹᱢᱤ ᱠᱟᱹᱥᱤ ᱠᱚ᱾ ᱯᱟᱲᱦᱟᱣ ᱫᱟᱲᱮᱭᱟᱜ ᱠᱟᱱᱟ ᱥᱮ ᱵᱟᱝᱠᱚ ᱛᱷᱩᱠᱩᱢ ᱫᱟᱲᱮᱭᱟᱜ ᱠᱟᱱ ᱛᱮ ᱱᱚᱣᱟ ᱠᱚ ᱵᱟᱠᱚ ᱢᱟᱱᱟᱣᱼᱟ᱾ ᱩᱱᱠᱩ ᱢᱟᱹᱱᱢᱤ ᱫᱚ ᱢᱤᱫᱴᱟᱝ ᱠᱟᱛᱷᱟ ᱜᱮ ᱞᱟᱹᱭ ᱥᱟᱱᱟᱧᱟ ᱡᱮ ᱟᱵᱚ ᱵᱚᱱ ᱵᱟᱲᱟᱭᱟ ᱡᱩᱫᱤ ᱛᱮᱦᱮᱧ ᱩᱱᱠᱩ ᱵᱟᱝ ᱠᱚ ᱞᱟᱹᱲᱦᱟᱹᱭ ᱠᱮᱛᱟ ᱵᱚᱱᱟ᱾ ᱦᱮᱸᱥᱮ ᱵᱤᱨᱩᱫᱽ ᱨᱮ ᱛᱟᱦᱚᱞᱮ ᱟᱵᱚ ᱱᱤᱛᱚᱜ ᱡᱟᱹᱱᱤᱡ ᱪᱚᱝ ᱚᱱᱠᱟ ᱜᱚᱞᱟᱢᱤᱞᱮ ᱵᱚᱱ ᱛᱟᱦᱮᱸ ᱠᱚᱜ ᱛᱮᱵᱚᱱ ᱟᱹᱰᱤ ᱠᱤᱪᱷᱩ ᱵᱚ ᱠᱟᱹᱢᱤ ᱦᱚᱪᱚ ᱠᱮᱵᱚᱱᱟ ᱟᱵᱚ ᱥᱟᱶᱛᱮ ᱛᱤᱨᱞᱟᱹ ᱪᱮᱛᱟᱱ ᱡᱟᱦᱟᱸ ᱞᱮᱠᱟ ᱱᱟᱦᱟᱪᱟᱨ ᱦᱩᱭᱩᱜ ᱠᱟᱱ ᱛᱟᱦᱮᱸᱫ᱾ ᱚᱱᱠᱟᱱᱟᱜ ᱦᱟᱞᱚᱛ ᱨᱮ ᱛᱟᱦᱮᱸ ᱞᱟᱜᱟᱣ ᱠᱚᱜᱼᱟ, ᱛᱟᱦᱮᱸ ᱦᱩᱭ ᱠᱚᱜ ᱛᱟᱵᱚᱱᱟ ᱠᱤᱱᱛᱩ ᱟᱵᱚ ᱞᱟᱹᱜᱤᱫ ᱱᱩᱱᱟᱹᱜ ᱡᱤᱣᱤᱚ ᱠᱚ ᱟᱞᱟᱭ ᱜᱮᱼᱟ, ᱟᱵᱚ ᱢᱤᱫ ᱫᱤᱱ ᱩᱱᱠᱩ ᱞᱟᱹᱜᱤᱫ ᱟᱵᱚᱣᱟᱜ ᱠᱟᱹᱢᱤ ᱚᱠᱛᱚ ᱯᱚᱞᱚᱢ ᱠᱟᱛᱮᱫ ᱱᱚᱣᱟ ᱡᱤᱱᱤᱥ ᱵᱟᱵᱚᱱ ᱢᱟᱱᱟᱣᱟ ᱱᱚᱣᱟ ᱫᱚ ᱤᱧ ᱫᱚ ᱵᱟᱝᱜᱤᱧ ᱢᱚᱱᱮᱭᱟ ᱡᱟᱦᱟᱸ ᱠᱚ ᱪᱟᱞᱟᱜ ᱠᱟᱱᱟ ᱠᱟᱹᱢᱤ ᱠᱟᱪᱷᱱᱤ ᱱᱚᱣᱟ ᱵᱟᱝ ᱢᱟᱱᱟᱣ ᱠᱟᱛᱮᱫ ᱤᱧ ᱫᱚ ᱟᱹᱰᱤ ᱜᱮ ᱩᱱᱠᱩ ᱠᱷᱟᱹᱛᱤᱨ ᱫᱩᱠᱤᱧ ᱥᱚᱫᱚᱨᱮᱜᱼᱟ ᱦᱮᱸᱥᱮ᱾
ᱦᱩᱸ ᱦᱩᱸ
ᱟᱨ ᱢᱤᱫᱴᱮᱱ ᱠᱟᱛᱷᱟ ᱡᱟᱦᱟᱸᱢ ᱞᱟᱹᱭ ᱠᱮᱜᱼᱟ, ᱟᱨ ᱢᱤᱫᱴᱮᱱ ᱠᱟᱛᱷᱟ ᱡᱟᱦᱟᱸᱟᱢ ᱞᱟᱹᱭ ᱠᱮᱜ-ᱟ ᱡᱮ ᱟᱨ ᱩᱱᱠᱩ ᱱᱮᱛᱟᱨ ᱠᱚ ᱦᱩᱰᱤᱧ ᱜᱮ ᱜᱤᱫᱽᱨᱟᱹ ᱡᱟᱦᱟᱸ ᱠᱚ ᱟᱵᱚ ᱧᱮᱞ ᱛᱮᱠᱚ ᱥᱮᱬᱟ ᱠᱮᱭᱟ ᱠᱚ ᱡᱟᱸᱦᱟ ᱟᱵᱚ ᱧᱮᱞ ᱛᱮᱠᱚ ᱥᱮᱬᱟ ᱠᱮᱭᱟ ᱚᱱᱟ ᱵᱟᱝᱠᱚ ᱥᱮᱬᱟᱭᱮᱫᱟ ᱚᱱᱟ ᱢᱟ ᱠᱟᱛᱷᱟ ᱠᱟᱱ ᱜᱮ ᱟᱵᱚᱣᱟᱜ ᱦᱚᱸ ᱱᱚᱰᱮ ᱡᱩᱫᱤ ᱜᱟᱹᱯᱷ ᱜᱟᱹᱯᱷᱞᱟᱹᱛᱤ ᱛᱟᱸᱦᱮᱱᱟ ᱥᱚᱛᱛᱤ ᱜᱮ ᱩᱱᱠᱩ ᱚᱠᱟ ᱠᱷᱚᱱᱟᱜ ᱠᱚ ᱧᱮᱞ ᱥᱮᱲᱟ ᱡᱚᱝᱟ ᱩᱱᱠᱩ ᱠᱚ ᱞᱟᱹᱭᱟ ᱦᱩᱞ ᱢᱟᱦᱟ ᱢᱟᱱᱮ ᱦᱮᱸ ᱪᱮᱫ ᱠᱟᱱᱟ ᱚᱱᱟ ᱜᱮ ᱵᱟᱝᱠᱚ ᱵᱟᱰᱟᱭ ᱧᱟᱢᱟ ᱚᱱᱟ ᱥᱟᱶᱛᱮ ᱡᱟᱦᱟᱸ ᱜᱤᱫᱽᱨᱟᱹ ᱱᱮᱛᱟᱨ ᱢᱳᱵᱟᱭᱤᱞ ᱠᱚᱠᱚ ᱧᱮᱞᱮᱜᱼᱟ ᱚᱱᱟᱨᱮᱱ ᱫᱟᱹᱭᱤ ᱫᱚ ᱤᱧ ᱫᱩᱧ ᱞᱟᱹᱭᱼᱟ ᱟᱭᱳ ᱵᱟᱵᱟ ᱜᱮ ᱠᱟᱱᱟ ᱠᱚ ᱥᱮ ᱪᱮᱫ ᱮᱢ ᱞᱟᱹᱭᱟ ᱟᱢ ᱚᱠᱟᱢ ᱢᱚᱱᱮᱭᱟ?
ᱦᱩᱸ ᱦᱩᱸ ᱦᱳᱭ ᱚᱱᱟᱠᱤ ᱡᱮᱢᱚᱱ ᱡᱮᱢᱚᱱ ᱪᱮᱫ ᱤᱭᱟᱹᱧ ᱞᱟᱹᱭᱟ ᱡᱮᱢᱚᱱ ᱛᱮᱦᱮᱧ ᱡᱮᱢᱚᱱ ᱡᱮᱢᱚᱱ ᱜᱮ ᱦᱤᱡᱩᱜᱼᱟ ᱛᱤᱨᱤᱥᱮ ᱡᱩᱱ᱾ ᱟᱫᱚ ᱠᱚ ᱚᱞᱟ ᱥᱴᱮᱴᱟᱥ ᱠᱚᱨᱮ ᱡᱮ ᱥᱟᱹᱜᱩᱱ ᱦᱩᱞ ᱢᱟᱦᱟ᱾
ᱦᱩᱸ ᱦᱩᱸ᱾
ᱛᱚ ᱮᱯᱚᱨᱮ ᱚᱱᱟ ᱫᱚ ᱟᱢᱟᱜ ᱤᱭᱟᱹᱛᱮ ᱪᱮᱫ ᱞᱮᱠᱟ ᱥᱟᱹᱜᱩᱱ ᱦᱩᱞ ᱢᱟᱦᱟ ᱚᱱᱟᱠᱤ ᱢᱮᱱ ᱡᱩᱛᱩᱜᱼᱟ ᱥᱮ ᱪᱮᱫ ᱞᱮᱠᱟ? ᱟᱢᱟᱜ ᱦᱩᱸᱫᱤᱥ ᱛᱮ ᱪᱮᱫ ᱠᱚ ᱢᱮᱛᱟᱜ?
ᱦᱮᱸ ᱟᱫᱚ ᱠᱟᱛᱷᱟ ᱫᱚ ᱦᱩᱭᱩᱜ ᱠᱟᱱᱟ ᱠᱤᱪᱷᱩ ᱡᱤᱱᱤᱥ ᱢᱮᱱᱟᱜᱼᱟ ᱢᱤᱫᱴᱟᱝ ᱠᱟᱛᱷᱟ ᱥᱟᱶᱛᱮ ᱥᱚᱲᱚᱢᱚᱜᱼᱟ᱾ ᱡᱮᱢᱚᱱ ᱥᱟᱹᱜᱩᱱ ᱴᱷᱤᱠ ᱜᱮᱭᱟ ᱱᱚᱜᱱᱟ ᱱᱚᱣᱟ ᱠᱟᱛᱷᱟ ᱠᱚᱫᱚ ᱤᱧᱫᱩᱧ ᱞᱟᱹᱭᱟ ᱡᱤᱱᱤᱥ ᱫᱚ ᱱᱚᱰᱮ ᱫᱚ ᱵᱟᱝ ᱜᱮ ᱞᱟᱜᱟᱣ ᱫᱚᱨᱠᱟᱨᱚᱜᱼᱟ ᱡᱮ ᱵᱟᱝ ᱢᱟ ᱱᱚᱣᱟ ᱨᱮᱱᱟᱜ ᱫᱚ ᱟᱵᱚ ᱵᱚᱱ ᱵᱟᱲᱟᱭᱟ ᱦᱩᱞ ᱢᱟᱦᱟ ᱢᱟᱱᱮ ᱪᱮᱫ ᱱᱚᱣᱟ ᱜᱮ ᱯᱳᱭᱞᱳ ᱞᱟᱜᱟᱜᱼᱟ ᱵᱟᱰᱟᱭ ᱞᱟᱜᱟᱣ ᱵᱚᱱᱟ᱾ ᱱᱚᱣᱟ ᱵᱟᱝ ᱵᱟᱰᱟᱭ ᱠᱟᱛᱮᱫ ᱠᱤᱪᱷᱩ ᱠᱤᱪᱷᱩ ᱡᱤᱱᱤᱥ ᱨᱮ ᱢᱮᱱᱟᱜᱼᱟ ᱡᱟᱦᱟᱸ ᱥᱟᱹᱜᱩᱱ ᱡᱤᱱᱤᱥᱮ ᱞᱟᱜᱟᱣ ᱠᱟᱜᱼᱟ ᱥᱟᱹᱜᱩᱱ ᱢᱟᱱᱮ ᱫᱚ ᱚᱱᱟ ᱫᱚ ᱮᱠᱫᱚᱢ ᱟᱹᱰᱤ ᱡᱩᱫᱟᱹ ᱡᱤᱱᱤᱥ ᱠᱟᱱᱟ ᱢᱤᱫᱴᱟᱝ ᱟᱵᱚ ᱫᱚ ᱡᱩᱫᱤ ᱵᱚᱱ ᱧᱮᱞᱟ ᱦᱩᱞ ᱢᱟᱦᱟ ᱦᱩᱞ ᱢᱟᱦᱟ ᱫᱚ ᱪᱤᱫ ᱠᱟᱱᱟ ᱦᱩᱞ ᱢᱟᱦᱟᱸ ᱟᱵᱚ ᱵᱚᱱ ᱵᱟᱲᱟᱭᱟ ᱡᱮ ᱢᱤᱫᱴᱟᱝ ᱡᱟᱦᱟᱸ ᱟᱵᱚᱨᱮᱱ ᱦᱩᱞᱜᱟᱹᱨᱤᱭᱟᱹ ᱫᱤᱞᱜᱟᱹᱨᱤᱭᱟᱹ ᱩᱱᱠᱩ ᱡᱤᱣᱤ ᱠᱚ ᱟᱞᱟᱭ ᱞᱮᱜᱼᱟ᱾ ᱩᱱ ᱦᱤᱞᱳᱜ ᱩᱱᱠᱩ ᱫᱤᱥᱚᱢ ᱞᱟᱹᱜᱤᱫ ᱡᱤᱣᱤ ᱠᱚ ᱟᱞᱟᱣ ᱞᱮᱫᱼᱟ ᱥᱮ᱾ ᱩᱱ ᱦᱤᱞᱳᱜ ᱫᱚᱧ ᱞᱩᱧ... ᱞᱟᱹᱭᱟ ᱱᱚᱣᱟ ᱥᱟᱹᱜᱩᱱ ᱢᱟᱦᱟ ᱥᱮ ᱥᱟᱹᱜᱩᱱ ᱞᱟᱜᱟᱣ ᱫᱚ ᱮᱠᱪᱚᱞᱤ ᱵᱟᱝ ᱜᱮ ᱴᱷᱤᱠ-ᱟ ᱥᱮ ᱟᱨᱦᱚᱸ ᱮᱴᱟᱜ ᱮᱴᱟᱜ ᱡᱟᱦᱟᱸ ᱠᱚ ᱢᱮᱱᱟᱜ ᱟᱠᱟᱫᱟ ᱚᱱᱟ ᱠᱚᱫᱚ ᱞᱟᱜᱟᱣ ᱛᱟᱵᱚᱱᱟ ᱴᱷᱤᱠ ᱜᱮᱭᱟ ᱠᱤᱱᱛᱩ ᱱᱚᱝᱠᱟᱱᱟᱜ ᱫᱚ ᱵᱟᱝ ᱞᱟᱜᱟᱣ ᱤᱧᱫᱚᱧ ᱢᱚᱱᱮᱭᱟ
ᱦᱳᱭ ᱦᱳᱭ ᱛᱚ ᱦᱮᱸ ᱚᱱᱟ ᱠᱚᱜᱮ ᱱᱚᱜᱼᱚᱭ ᱡᱮ ᱵᱟᱜ ᱚᱱᱟ ᱯᱚᱨ ᱥᱟᱹᱜ ᱥᱟ. ᱜᱩᱱ ᱦᱩᱞ ᱢᱟᱦᱟ ᱠᱚ ᱚᱞ ᱮᱫᱟᱠᱚ ᱥᱮ ᱛᱚᱵ ᱨᱮ ᱱᱚᱜ..... ᱩᱱᱠᱩ ᱫᱚ ᱵᱟᱲᱟᱭ ᱵᱟᱹᱪᱩᱜᱼᱟ ᱥᱮ ᱮᱵᱟᱨᱮ ᱱᱮᱛᱟᱨ ᱠᱚ ᱜᱤᱫᱽᱨᱟᱹ ᱩᱱᱠᱩ ᱦᱚᱸ ᱧᱮᱞ ᱧᱮᱞᱛᱮ ᱚᱱᱠᱟ ᱜᱮᱠᱚ ᱚᱞ ᱵᱟᱲᱟᱭᱮᱫᱟ ᱩᱱᱠᱩ ᱚᱝᱠᱟ ᱜᱮ ᱠᱚ ᱢᱮᱱ ᱡᱚᱝ-ᱚᱜ ᱠᱟᱱᱟ ᱟᱫᱚ ᱩᱱᱟᱠᱩ ᱠᱚ ᱮᱫᱽᱨᱮᱨᱮᱜ ᱠᱟᱱᱟ ᱠᱚ ᱵᱟᱝ ᱵᱟᱲᱟᱭ ᱵᱟᱹᱪᱩᱜ ᱟᱥᱮ ᱚᱱᱟ ᱵᱟᱨᱮ ᱨᱮᱫᱚ ᱛᱚ ᱚᱱᱟ ᱛᱮᱜᱮ ᱩᱱᱠᱩ ᱠᱚ ᱚᱱᱠᱟ ᱠᱚ ᱚᱞᱫᱟ ᱥᱮ ᱢᱮᱱ ᱫᱟ ᱠᱚ ᱛᱚ ᱱᱤᱭᱟᱹ ᱫᱚ ᱡᱩᱫᱤ ᱛᱮ ᱚᱱᱟ ᱫᱤᱱ ᱡᱩᱫᱤ ᱠᱤᱪᱷᱩ ᱡᱮᱢᱚᱱ ᱡᱟᱦᱟᱸ ᱠᱚᱨᱮ ᱱᱟᱭᱤᱴ ᱯᱨᱳᱜᱨᱟᱢ ᱦᱚᱸᱠᱚ ᱠᱚᱨᱟᱣ ᱮᱫᱟ ᱛᱚ
ᱦᱩᱸ
ᱛᱚ ᱱᱟᱭᱤᱴ ᱯᱨᱳᱜᱨᱟᱢ ᱠᱚᱨᱟᱣ ᱫᱚ ᱢᱤᱫᱴᱮᱱ ᱵᱷᱟᱜᱤ ᱡᱤᱱᱤᱥ ᱠᱟᱱ ᱜᱮᱭᱟ ᱟᱫᱚ ᱡᱩᱫᱤ ᱚᱱᱟ ᱟᱨᱚ ᱵᱷᱟᱹᱜᱤ ᱡᱩᱛᱮ ᱡᱚᱫᱤ ᱠᱚᱨᱟᱣ ᱦᱩᱭᱩᱜᱼᱟ ᱵᱟᱝ ᱮᱱᱮᱡ ᱥᱮᱨᱮᱧ ᱫᱚᱢᱮ ᱵᱟᱝ ᱦᱩᱭ ᱠᱟᱛᱮᱜ ᱛᱷᱚᱲᱟ ᱢᱟᱱᱮ ᱮᱛᱚᱦᱚᱵ ᱨᱮᱜᱮ ᱞᱮᱠᱪᱟᱨ ᱠᱚ ᱦᱮᱸ ᱚᱱᱟ ᱠᱚ ᱱᱤᱭᱮ ᱦᱮᱸ ᱦᱮᱸ ᱞᱟᱠᱪᱟᱨ ᱠᱚᱠᱚ ᱡᱩᱫᱤ ᱠᱚ ᱮᱢᱟ ᱥᱮ ᱢᱤᱫᱴᱮᱱ ᱱᱟᱴᱚᱠ ᱜᱟᱱ ᱡᱩᱫᱤ ᱠᱚᱢ ᱵᱮᱱᱟᱣ ᱠᱟᱛᱮᱫ ᱡᱩᱫᱤ ᱩᱫᱩᱜ ᱥᱚᱫᱚᱨᱟ ᱛᱟᱦᱚᱞᱮ ᱪᱮᱫ ᱢᱟᱱᱮ ᱩᱱᱠᱩ ᱱᱮᱛᱟᱨ ᱠᱚ ᱜᱤᱫᱽᱨᱟᱹ ᱩᱱᱠᱩ ᱠᱚᱠᱚ ᱥᱮᱬᱟᱭᱟ ᱟᱪᱪᱷᱟ ᱦᱩᱞ ᱢᱟᱦᱟ ᱫᱚ ᱱᱤᱭᱟᱹ ᱠᱟᱱᱟ ᱦᱩᱞ ᱢᱟᱦᱟᱸ ᱨᱮᱫᱚ ᱱᱚᱝᱠᱟ ᱢᱮᱱ ᱩᱪᱤᱛ ᱠᱟᱱᱟ ᱱᱤᱭᱟᱹ ᱠᱚᱫᱚ ᱵᱟᱞᱮ ᱵᱟᱲᱟᱭ ᱠᱟᱱ ᱛᱟᱦᱮᱱᱟ ᱦᱮᱸ ᱥᱮ
ᱦᱩᱸ ᱮᱫᱚᱢ ᱟᱹᱰᱤ ᱮᱠᱫᱚᱢ ᱟᱹᱰᱤ ᱡᱚᱛᱷᱟᱛ ᱠᱟᱛᱷᱟ ᱜᱚᱢᱠᱮ ᱟᱨ ᱤᱧᱫᱩᱧ ᱞᱟᱹᱭᱟ ᱦᱮᱸ ᱱᱚᱝᱠᱟᱱᱟᱜ ᱠᱤᱪᱷᱩ ᱡᱤᱱᱤᱥ ᱧᱮᱞᱚᱜ ᱠᱟᱱᱟ ᱱᱮᱛᱟᱨ ᱫᱚ ᱟᱨ ᱡᱟᱦᱟᱸ ᱟᱢ ᱞᱟᱹᱭ ᱛᱮᱫᱚ ᱵᱟᱢ ᱟᱸ... ᱩᱱᱟᱹᱜ ᱡᱟᱦᱟᱸ ᱛᱤᱱᱟᱹᱜ ᱦᱚᱲ ᱠᱚ ᱟᱸᱡᱚᱢ ᱛᱟᱢᱟ ᱚᱱᱟ ᱠᱷᱚᱱᱟᱜ ᱡᱟᱹᱥᱛᱤ ᱦᱚᱲ ᱠᱚ ᱵᱤᱥᱤ ᱠᱚ ᱫᱷᱮᱭᱟᱱᱟᱜᱼᱟ ᱟᱢ ᱡᱩᱱᱤ ᱡᱮ ᱟᱸ... ᱱᱟᱴᱚᱠ ᱟᱠᱟᱨ ᱥᱮ ᱰᱨᱟᱢᱟ ᱟᱠᱟᱨ ᱛᱮ ᱡᱩᱫᱤ ᱚᱱᱟᱢ ᱩᱫᱩᱜ ᱫᱟᱲᱮᱭᱟᱜ-ᱟ ᱠᱚᱣᱟ ᱩᱱᱠᱩ ᱛᱟᱞᱟ ᱨᱮ ᱛᱟᱦᱞᱮ ᱦᱩᱭᱩᱜᱼᱟ ᱟᱵᱚ ᱫᱚ ᱪᱤᱠᱟᱹᱜ ᱠᱟᱱᱟ ᱚᱱᱟ ᱵᱟᱝ ᱠᱟᱛᱮ ᱚᱸᱰᱮ ᱡᱟᱦᱟᱸᱢ ᱞᱟᱹᱭ ᱠᱮᱫᱼᱟ ᱡᱮ ᱴᱨᱟᱢ ᱠᱚ ᱠᱚ ᱫᱚᱦᱚᱭᱮᱫᱼᱟ ᱛᱚ ᱟᱨᱦᱚ ᱮᱢᱟᱱ ᱠᱚ ᱫᱚᱦᱚᱭᱮᱜ-ᱟ ᱡᱟᱦᱟᱸᱭ ᱠᱚ ᱫᱚᱦᱚᱭᱟ ᱤᱧᱫᱩᱧ ᱢᱚᱱᱮᱭᱟ ᱡᱮ ᱩᱱᱠᱩ ᱡᱟᱹᱱᱤᱡ ᱪᱚᱝ ᱡᱟᱦᱟᱸ ᱦᱩᱞ ᱢᱟᱦᱟ ᱥᱮ ᱦᱩᱞ ᱟᱸ... ᱵᱚᱱ ᱢᱟᱱᱟᱣᱮᱫᱼᱟ ᱥᱮ ᱚᱱᱟ ᱵᱟᱠᱷᱨᱟ ᱛᱮ ᱩᱱᱠᱩᱣᱟᱜ ᱡᱟᱹᱱᱤᱡ ᱪᱚᱝ ᱠᱳᱱᱳ ᱟᱸ.... ᱡᱟᱦᱟᱸ ᱱᱟᱜᱟᱢ ᱢᱮᱱᱟᱜ ᱠᱟᱫᱟ ᱥᱮ ᱦᱩᱞ ᱢᱟᱦᱟ ᱨᱮᱱᱟᱜ ᱚᱱᱟ ᱡᱟᱹᱱᱤᱡ ᱪᱚᱝ ᱵᱟᱝᱠᱚ ᱚᱞᱮᱫ ᱡᱩᱫᱤ ᱵᱟᱲᱟᱭ ᱠᱮᱭᱟ ᱠᱚ ᱡᱟᱱᱤᱡ ᱪᱚ ᱱᱚᱝᱠᱟᱱᱟᱜ ᱯᱨᱳᱜᱨᱟᱢ ᱥᱮ ᱡᱟᱦᱟᱸ ᱪᱟᱹᱠᱨᱤ ᱪᱟ ᱯᱨᱳᱜᱨᱟᱢ ᱠᱚ ᱠᱚᱨᱟᱣᱮᱫᱼᱟ ᱢᱤᱫ ᱧᱤᱫᱟ ᱫᱷᱚᱨᱮ ᱚᱝᱠᱟᱱᱟᱜ ᱠᱟᱹᱢᱤ ᱫᱚ ᱦᱚᱭᱛᱚ ᱩᱱᱠᱩ ᱵᱟᱝᱠᱚ ᱠᱟᱹᱣᱲᱤ ᱵᱟᱝ ᱞᱟᱦᱟᱜ ᱜᱮᱛᱟ ᱠᱚᱣᱟ ᱢᱮᱱ ᱛᱤᱧ ᱢᱚᱱᱮᱭᱟ ᱤᱧ ᱫᱚ ᱪᱮᱫ ᱮᱢ ᱞᱟᱭᱟᱢ ᱜᱚᱝᱠᱮ
ᱦᱩᱸ ᱦᱳᱭ ᱚᱱᱟ ᱜᱮ
ᱟᱫᱚ ᱤᱧ ᱫᱚᱧ ᱞᱟᱹᱭᱟ ᱯᱨᱜᱨᱟᱢ ᱫᱚ ᱵᱟᱹᱲᱤᱡ ᱡᱤᱱᱤᱥ ᱫᱚ ᱵᱟᱝ ᱠᱟᱱᱟ ᱟᱵᱚ ᱫᱚ ᱠᱤᱱᱛᱩ ᱟᱢ ᱡᱩᱫᱤ ᱯᱨᱳᱜᱨᱟᱢ ᱞᱮᱠᱟᱢ ᱯᱨᱳᱜᱨᱟᱢᱟ ᱛᱟᱦᱞᱮ ᱴᱷᱤᱠ ᱜᱮᱭᱟ ᱟᱨ ᱥᱟᱨᱟ ᱧᱤᱫᱟᱹᱢ ᱯᱨᱳᱜᱨᱟᱢᱟ ᱮᱴᱟᱜ ᱜᱟᱛᱟᱠ ᱨᱮᱱ ᱦᱚᱲ ᱠᱚ ᱯᱨᱳᱜᱨᱟᱢ ᱢᱮᱜᱼᱟ ᱠᱩᱲᱤ ᱦᱚᱯᱚᱱᱟᱜ ᱢᱟ ᱵᱟᱹᱲᱤᱡ ᱥᱤᱥᱴᱤ ᱦᱚᱸ ᱵᱟᱝ ᱦᱩᱭᱩᱜ ᱠᱟᱱᱟ ᱟᱵᱚᱣᱟᱜ ᱥᱟᱢ.... ᱦᱚᱭᱛᱚ ᱪᱮᱫᱟᱜ ᱦᱩᱭᱩᱜ ᱠᱟᱱᱟ ᱢᱤᱫ ᱧᱤᱫᱟᱹᱢ ᱯᱨᱚᱜᱽᱨᱟᱢᱟ ᱪᱮᱫᱟᱜ ᱵᱟᱝ ᱦᱩᱭᱩᱜᱼᱟ ᱦᱩᱭᱩᱜᱼᱟ।
ᱦᱚᱭᱚᱜᱼᱟ ᱦᱮᱸ
ᱡᱩᱫᱤ ᱪᱷᱟᱯᱨᱟᱼ ᱪᱟᱹᱯᱨᱤᱭᱟᱜ ᱚᱱᱠᱟᱱᱟᱜ ᱯᱨᱳᱜᱨᱟᱢ ᱟᱢ ᱚᱱᱠᱟᱠᱤ ᱜᱟᱱᱚᱜᱼᱟ ᱵᱟᱝ ᱜᱟᱱᱚᱜᱼᱟ। ᱛᱚ ᱱᱚᱣᱟ ᱨᱮ ᱟᱵᱚ ᱯᱨᱚᱜᱨᱟᱢ ᱞᱟᱜᱟᱣᱜ ᱦᱟᱸᱜ ᱚᱱᱠᱟᱱᱟᱜ ᱢᱤᱫᱴᱮᱡ ᱠᱟᱛᱷᱟ ᱢᱮᱱᱟᱜᱼᱟ ᱥᱮ ᱡᱮ ᱜᱞᱟᱥ ᱛᱮ ᱜᱞᱟᱥ ᱫᱚ ᱠᱳᱱᱳ ᱫᱤᱱ ᱵᱟᱝ ᱵᱟᱹᱲᱤᱡᱼᱟ ᱜᱞᱟᱥ ᱫᱚ ᱪᱮᱫ ᱜᱮᱞᱟᱥ ᱫᱚ ᱦᱩᱭᱩᱜ ᱠᱟᱱᱟ ᱢᱤᱫᱴᱟᱝ ᱫᱚ ᱯᱟᱹᱣᱨᱟᱹ ᱧᱩ ᱦᱚᱸ ᱜᱟᱱᱚᱜᱼᱟ ᱟᱨ ᱢᱤᱫᱴᱟᱝ ᱫᱚ ᱫᱟᱜ ᱧᱩ ᱦᱚᱸ ᱜᱟᱱᱚᱜᱼᱟ। ᱧᱤᱫᱟᱹ ᱵᱮᱲᱟ ᱚᱠᱛᱚ ᱯᱟᱹᱣᱨᱟᱹ ᱪᱮᱫᱟᱜ ᱤᱧ ᱧᱩᱭᱟ ᱫᱟᱜ ᱜᱮᱧ ᱧᱩᱭᱟ। ᱫᱟᱫ ᱧᱩ ᱞᱮᱠᱷᱟᱱ ᱥᱟᱨᱤᱨ ᱥᱩᱥᱛᱷᱚ ᱵᱷᱟᱜᱮ ᱛᱟᱦᱮᱱ ᱛᱟᱵᱤᱱᱟ᱾ ᱦᱮᱸ ᱵᱟᱝ ᱛᱚ ᱠᱟᱜᱮ ᱯᱚᱜᱨᱟᱢ ᱱᱚᱝᱠᱟᱱᱟᱜ ᱜᱮᱵᱚᱱ ᱠᱚᱨᱟᱣᱟ ᱡᱟᱦᱟᱸ ᱫᱚ ᱟᱵᱚᱣᱟᱜ ᱵᱷᱟᱹᱞᱟᱹᱭ ᱦᱩᱭᱩᱜ ᱢᱟ ᱵᱷᱟᱜᱮ ᱦᱩᱭᱩᱜ ᱢᱟ। ᱟᱵᱚᱨᱮᱱ ᱜᱤᱫᱽᱨᱟᱹ ᱜᱮ ᱩᱱᱠᱩᱣᱟᱜ ᱮᱸ ᱴᱮᱞᱮᱱᱴ ᱚᱸᱰᱮ ᱵᱚᱱ ᱤᱢᱯᱨᱩᱵᱷ ᱛᱟᱠᱚ ᱢᱟ ᱚᱝᱠᱟᱱᱟᱜ ᱡᱤᱱᱤᱥ ᱯᱨᱳᱜᱨᱟᱢ ᱵᱚᱱ ᱠᱚᱨᱟᱣᱟ᱾ ᱪᱮᱫᱟᱜ ᱤᱧ ᱮᱴᱟᱜ ᱦᱚᱲ ᱯᱳᱜᱨᱟᱢ ᱤᱧ ᱠᱚᱨᱟᱣ ᱚᱪᱚᱭᱟ ᱥᱮ ᱵᱟᱝ ᱜᱟᱝᱠᱮ᱾
ᱦᱩᱸ
ᱤᱧ ᱫᱚᱧ ᱢᱚᱱᱮᱭᱟ ᱤᱧᱟᱹᱜ ᱟᱸ ᱠᱟᱛᱷᱟ ᱞᱮᱠᱟᱛᱮ ᱱᱚᱝᱠᱟᱧ ᱢᱚᱱᱮᱭᱟ, ᱟᱫᱚ ᱟᱢ ᱚᱠᱟᱢ ᱢᱚᱱᱮᱭᱟ ᱠᱟᱹᱴᱤᱡ ᱞᱟᱹᱭ ᱛᱟᱵᱚᱱ ᱢᱮ᱾
ᱦᱩᱸ ᱢᱮᱱᱫᱚ ᱴᱷᱤᱠ ᱜᱤᱢ ᱢᱮᱱ ᱠᱟᱫᱟ᱾ ᱚᱝᱠᱟᱜᱮ ᱦᱚᱸᱜᱼᱚᱭ ᱡᱮ ᱯᱨᱳᱜᱨᱟᱢ ᱠᱚ ᱦᱩᱭᱩᱜ ᱠᱟᱱᱟ ᱮᱢᱱᱤ ᱫᱤᱱ ᱦᱚᱸ ᱥᱩᱫᱩ ᱦᱩᱞ ᱢᱟᱦᱟ ᱫᱤᱱ ᱦᱚᱸ ᱵᱟᱝ᱾ ᱮᱢᱱᱤ ᱫᱤᱱ ᱦᱚᱸ ᱠᱚᱱ ᱯᱨᱳᱜᱨᱟᱢ ᱠᱚᱠᱚ ᱠᱚᱨᱟᱣ ᱫᱟᱭ ᱡᱩᱫᱤ ᱱᱟᱭᱤᱴ ᱯᱨᱳᱜᱨᱟᱢ ᱠᱚᱦᱚᱸ ᱡᱩᱫᱤ ᱦᱩᱭᱩᱜ ᱠᱟᱱᱟ ᱦᱮᱸ ᱮᱱᱮᱡ ᱥᱮᱨᱮᱧ ᱢᱟ ᱢᱮᱱᱟᱜ ᱜᱮ᱾
ᱟᱪᱪᱷᱟ ᱜᱚᱝᱠᱮ ᱜᱚᱝᱠᱮ ᱮᱸ ᱴᱷᱤᱠ ᱜᱮᱭᱟ ᱢᱟ ᱛᱟᱦᱞᱮ ᱯᱚᱨᱮ ᱟᱨᱚ ᱨᱚᱯᱚᱲ ᱦᱩᱭᱩᱜᱼᱟ᱾